ᱦᱮᱞᱳ ᱡᱚᱦᱟᱨ ᱜᱚᱝᱠᱮ ᱟᱸᱡᱚᱢᱚᱜ ᱠᱟᱱᱟ ᱨᱚᱲ?
ᱦᱮᱸ ᱟᱸᱡᱚᱢᱚᱜ ᱠᱟᱱᱟ᱾
ᱦᱮᱞᱳ
ᱟᱸᱡᱚᱢᱚᱜ ᱠᱟᱱᱟ?
ᱟ ᱜᱚᱝᱠᱮ ᱪᱮᱫ ᱠᱚᱯᱮ ᱪᱤᱠᱟᱹᱭᱮᱫᱼᱟ?
ᱢᱮᱱᱟᱜ ᱞᱤᱧ ᱜᱮᱭᱟ ᱫᱩᱲᱩᱵ ᱵᱟᱲᱟ ᱦᱩᱭ ᱟᱠᱟᱱᱟ ᱚᱲᱟᱜ ᱠᱚᱨᱮ ᱜᱮ᱾
ᱟᱪᱪᱷᱟ ᱟᱪᱪᱷᱟ
ᱟᱹᱵᱤᱱ ᱫᱚ ᱛᱟᱦᱚᱞᱮ ᱪᱮᱫ ᱵᱤᱱ ᱪᱤᱠᱟᱹᱭᱮᱫᱟ?
ᱟᱜ ᱠᱟᱜ ᱜᱤᱧ ᱜᱮᱭᱟ ᱚᱲᱟᱜ ᱨᱮᱜᱮ ᱾
ᱟᱪᱪᱷᱟ ᱛᱟᱸᱦᱞᱮ ᱦᱩᱲᱤ ᱠᱚᱫᱚᱯᱮ ᱨᱚᱦᱚᱭ ᱠᱮᱜᱼᱟ ᱥᱮ ᱵᱟᱝ?
ᱟᱣᱨᱤ ᱨᱚᱦᱚᱭ ᱦᱩᱭᱩᱜᱼᱟ ᱦᱮᱸᱮ ᱫᱚᱭ ᱫᱟᱜ ᱫᱟ ᱛᱚᱞᱟ ᱠᱚ ᱜᱤᱰᱤ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ ᱜᱚᱝᱠᱮ ᱛᱟᱦᱚᱞᱮ ᱟᱯᱮ ᱥᱮᱫ ᱫᱚ ᱪᱮᱫ ᱞᱮᱠᱟ ᱵᱷᱟᱵ ᱛᱮᱠᱚ ᱪᱟᱥ ᱜᱮᱭᱟ ᱠᱚ ᱢᱟᱱᱮ ᱥᱚᱢᱯᱩᱨᱱᱚ ᱯᱩᱨᱟᱹ ᱯᱩᱨᱤ ᱫᱟᱜ ᱡᱟᱹᱲᱤ ᱪᱮᱛᱟᱱ ᱨᱮᱜᱮ ᱱᱤᱨᱵᱷᱚᱨᱚᱜ ᱠᱟᱱᱟ, ᱪᱟᱥᱵᱟᱥ ᱫᱚ᱾
ᱫᱟᱜ ᱪᱮᱛᱟᱱ ᱨᱮᱜᱮ ᱱᱤᱨᱵᱷᱚᱨ ᱟᱨ ᱠᱮᱱᱮᱞ ᱫᱟᱜ ᱠᱚᱠᱚ ᱟᱲᱟᱜ ᱞᱮᱠᱷᱟᱱ ᱚᱱᱟ ᱪᱮᱛᱟᱱ ᱨᱮᱦᱚᱸ, ᱫᱟᱜ ᱵᱟᱝ ᱛᱟᱦᱮᱸ ᱞᱮᱠᱦᱟᱱ ᱪᱟᱥ ᱫᱚ ᱵᱟᱝ ᱜᱟᱱᱚᱜᱼᱟ ᱛᱚ᱾
ᱟᱪᱪᱷᱟ ᱟᱪᱪᱷᱟ ᱟᱪᱪᱷᱟ ᱜᱚᱝᱠᱮ ᱥᱟᱢᱟᱝ ᱨᱮᱛᱚ ᱦᱩᱞ ᱢᱟᱦᱟ ᱢᱮᱱᱟᱜ ᱟᱠᱟᱫᱟ ᱛᱟᱦᱚᱞᱮ ᱦᱩᱞ ᱢᱟᱦᱟ ᱤᱫᱤ ᱠᱟᱛᱮ ᱪᱮᱫ ᱠᱚᱵᱤᱱ ᱩᱭᱦᱟᱹᱨ ᱵᱷᱟᱵᱱᱟ ᱟᱠᱟᱜᱼᱟ?
ᱦᱩᱞ ᱢᱟᱦᱟ ᱤᱫᱤ ᱠᱟᱛᱮᱫ ᱫᱚ ᱩᱭᱦᱟᱹᱨ ᱵᱷᱟᱵᱽᱱᱟ ᱢᱮᱱᱟᱜᱼᱟ, ᱟᱹᱰᱤ ᱩᱥᱛᱟᱹᱨ ᱜᱮ ᱮᱱᱮᱡ ᱥᱮᱨᱮᱧ ᱠᱚ ᱦᱩᱭᱩᱜᱼᱟ, ᱟᱨ ᱦᱩᱞ ᱢᱟᱦᱟ ᱢᱟᱱᱟᱣ ᱦᱩᱭᱩᱜᱼᱟ ᱟᱹᱰᱤ ᱪᱮᱦᱨᱟ ᱜᱮ, ᱱᱤᱭᱟᱹ ᱫᱷᱟᱣ ᱫᱚ᱾
ᱟᱪᱪᱷᱟ ᱟᱪᱪᱷᱟ ᱮᱠᱫᱚᱢ ᱾
ᱟᱹᱵᱤᱱ ᱥᱮᱫ ᱫᱚ ᱛᱟᱦᱚᱞᱮ ᱪᱮᱫ ᱞᱮᱠᱟ ᱦᱩᱞ ᱢᱟᱦᱟ ᱠᱚ ᱢᱟᱱᱟᱣᱟᱻ
ᱦᱮᱸ, ᱦᱩᱞ ᱢᱟᱦᱟ ᱤᱫᱤ ᱠᱟᱛᱮᱜ ᱫᱚ ᱟᱹᱰᱤ ᱟᱭᱢᱟ ᱠᱟᱛᱷᱟ ᱜᱮ ᱩᱭᱦᱟᱹᱨ ᱦᱩᱭ ᱟᱠᱟᱱᱟ, ᱟᱨ ᱡᱮᱦᱩᱛᱩ ᱥᱟᱱᱛᱟᱲ ᱠᱟᱱᱟ ᱵᱚᱱ ᱛᱟᱦᱚᱞᱮ ᱦᱩᱞ ᱢᱟᱦᱟ ᱢᱟᱱᱟᱣ ᱫᱚ ᱮᱠᱟᱞᱜᱮ ᱞᱟᱹᱠᱛᱤ ᱠᱟᱱ ᱜᱮᱭᱟ ᱾
ᱦᱮᱸ ᱚᱱᱟ ᱫᱚ ᱦᱩᱞ ᱢᱟᱦᱟ ᱢᱟᱱᱟᱣ ᱦᱩᱭᱩᱜᱼᱟ
ᱦᱩᱞ ᱢᱟᱦᱟ ᱫᱚ ᱢᱟᱱᱟᱣ ᱦᱳᱭᱳᱜᱼᱟ ᱥᱟᱶᱛᱮ ᱚᱱᱟ ᱥᱟᱶᱛᱮ ᱟᱹᱰᱤ ᱟᱭᱢᱟ ᱠᱟᱹᱢᱤ ᱦᱚᱨᱟ ᱦᱚᱸ ᱥᱟᱵ ᱦᱩᱭ ᱟᱠᱟᱱᱟ, ᱟᱫᱚ ᱠᱟᱛᱷᱟ ᱦᱩᱭᱩᱜ ᱠᱟᱱᱟ ᱦᱩᱞ ᱢᱟᱦᱟ ᱤᱫᱤ ᱠᱟᱛᱮᱜ ᱫᱚ ᱟᱹᱰᱤ ᱱᱟᱱᱟ ᱦᱩᱱᱟᱹᱨ ᱠᱟᱛᱷᱟᱱᱟᱜ ᱢᱮᱱᱟᱜ ᱟᱠᱟᱫᱟ ᱦᱮᱸ ᱥᱮ, ᱪᱮᱫᱟᱜ ᱪᱮᱫ ᱠᱷᱟᱹᱛᱤᱨ ᱵᱚ ᱢᱟᱱᱟᱣᱟ ᱵᱟᱵᱚᱱ ᱢᱟᱱᱟᱣᱟ ᱟᱨ ᱢᱟᱱᱟᱣ ᱫᱚ ᱮᱠᱟᱱᱛᱚ ᱫᱚᱨᱠᱟᱨ ᱛᱟᱵᱚᱱᱟ᱾
ᱦᱮᱸ ᱠᱚᱫᱚ ᱢᱟᱱᱟᱣ ᱤᱫᱤ ᱫᱚᱨᱠᱟᱨ ᱜᱮ ᱠᱟᱱᱟ ᱱᱤᱭᱟᱹ ᱜᱷᱟᱹᱲᱤᱡ ᱡᱟ ᱪᱟᱜ ᱠᱟᱱᱟ ᱵᱟᱝ ᱱᱮᱛᱟᱨ ᱟᱵᱚᱣᱟᱜ ᱡᱤᱱᱤᱥ ᱟᱵᱚ ᱡᱩᱫᱤ ᱵᱟᱵᱚᱱ ᱢᱟᱱᱟᱣᱟ ᱪᱤᱠᱟᱹᱛᱮ ᱦᱩᱭᱩᱜᱼᱟ᱾
ᱦᱩᱸ ᱮᱠᱫᱚᱢ ᱦᱩᱸ ᱾
ᱟᱹᱵᱤᱱ ᱥᱮᱫ ᱫᱚ ᱛᱟᱦᱚᱞᱮ ᱪᱮᱫ ᱞᱮᱠᱟ ᱦᱩᱭᱩᱜᱼᱟ ᱦᱩᱞ ᱢᱟᱦᱟ ᱢᱟᱱᱟᱣ ᱫᱚ ᱛᱤᱱᱟᱹᱜ ᱡᱳᱨ ᱡᱟᱠ ᱡᱚᱢᱚᱠ ᱾
ᱦᱮᱸ ᱡᱟᱠ ᱡᱚᱢᱚᱠ ᱵᱷᱟᱜᱮ ᱧᱚᱜ ᱜᱮ ᱦᱩᱭᱩᱜ ᱜᱮᱭᱟ ᱦᱮᱸᱥᱮ ᱟᱨ ᱦᱩᱞ ᱢᱟᱦᱟ ᱤᱫᱤ ᱠᱟᱛᱮᱜ ᱫᱚ ᱟᱸ ᱟᱹᱰᱤ ᱟᱭᱢᱟ ᱠᱟᱹᱢᱤ ᱦᱚᱨᱟ ᱜᱮ ᱥᱟᱵ ᱦᱩᱭ ᱟᱠᱟᱱᱟ ᱡᱮᱢᱚᱱ ᱨᱮᱞᱤ ᱠᱚ ᱠᱚᱨᱟᱣ ᱠᱚ ᱠᱚᱨᱟᱣ ᱫᱚᱦᱚ ᱦᱩᱭ ᱟᱠᱟᱱᱟ ᱚᱱᱟ ᱠᱚᱦᱚᱸ ᱠᱚᱨᱟᱣ ᱦᱩᱭᱩᱜ-ᱟ᱾
ᱟᱪᱪᱷᱟ
ᱟ ᱛᱟᱦᱚᱞᱮ ᱜᱚᱝᱠᱮ ᱱᱤᱭᱟᱹ ᱫᱷᱟᱣ ᱛᱟᱦᱚᱞᱮ ᱵᱟᱦᱟ, ᱢᱟᱜ ᱢᱚᱬᱮ ᱠᱚᱫᱚ ᱪᱮᱫ ᱞᱮᱠᱟ ᱦᱩᱭᱱᱟ?
ᱵᱟᱦᱟ ᱵᱟᱦᱟ, ᱢᱟᱜ ᱢᱚᱬᱮ ᱫᱚ ᱢᱟᱱᱟᱣ ᱦᱩᱭᱩᱜᱼᱟ ᱚᱱᱟ ᱦᱚᱸ ᱵᱷᱟᱜᱤ ᱜᱮ ᱵᱟᱹᱧ
ᱟᱪᱪᱷᱟ ᱟᱪᱪᱷᱟ
ᱟᱪᱪᱷᱟ ᱜᱚᱝᱠᱮ ᱛᱟᱦᱚᱞᱮ ᱟᱯ ᱥᱮᱫ ᱫᱚ ? ᱦᱮᱸ ᱟᱞᱮ ᱥᱮᱜ ᱦᱚᱸ ᱱᱚᱣᱟ ᱫᱚ ᱦᱩᱭ ᱠᱟᱱᱟ᱾ ᱟᱫᱚ ᱜᱚᱝᱜᱮ ᱠᱟᱛᱷᱟ ᱦᱩᱭᱩᱜ ᱠᱟᱱᱟ, ᱟᱯᱮᱥᱮᱫ ᱫᱚ ᱢᱟᱜ ᱢᱟᱜᱢᱚᱬᱮ ᱠᱚᱫᱚ ᱛᱤᱱ ᱫᱤᱱ ᱫᱷᱚᱨᱮ ᱦᱩᱭᱩᱜ ᱜᱮᱭᱟ?
ᱯᱮ ᱥᱮᱨᱢᱟ ᱢᱚᱬᱮ ᱥᱮᱨᱢᱟ ᱛᱚᱵᱮ
ᱦᱳᱭ ᱟᱪᱪᱷᱟ,
ᱨᱟᱡᱪᱷᱟᱲᱟ ᱵᱟ ᱢᱟᱜᱢᱚᱬᱮ᱾
ᱢᱟᱜᱼᱢᱚᱬᱮ ᱠᱚᱫᱚ ᱛᱤᱱᱟᱹᱜ ᱫᱤᱱ? ᱛᱤᱱ ᱢᱟᱦᱟᱸᱫᱷᱚᱨᱭᱮ ᱦᱩᱭᱩᱜ ᱜᱮᱭᱟ? ᱵᱟᱨᱥᱤᱧ ᱥᱮ ᱯᱮᱼᱫᱤᱱ ᱾
ᱢᱟᱜ ᱦᱚᱸ ᱛᱮᱫᱚ, ᱦᱚᱭ ᱦᱩᱭᱩᱜ ᱠᱟᱱᱟ ᱩᱢ ᱥᱟᱹᱨᱼᱫᱤ ᱛᱟᱯᱚᱨᱮ ᱱᱟᱹ ᱵᱟᱥᱠᱮ, ᱯᱮ ᱫᱤᱱ ᱦᱩᱭᱩᱜ ᱯᱮ ᱫᱤᱱ ᱢᱟᱱᱟᱣ ᱾
ᱟᱪᱪᱷᱟ ᱪᱷᱟ ᱛᱟᱭᱢᱟ ᱫᱷᱚᱨᱮ ᱦᱩᱭᱩᱜ ᱜᱮ᱾
ᱟᱠᱟᱫᱟ,
ᱦᱮᱸ ᱢᱟᱜ ᱢᱚᱬᱮ ᱠᱚ ᱟᱞᱮ ᱥᱮᱫ ᱦᱚᱸ ᱱᱟᱠᱷᱟᱡ ᱫᱚ ᱯᱮ ᱢᱟᱦᱟᱸ ᱫᱷᱩᱨᱭᱮ ᱜᱮ ᱦᱩᱭᱩᱜ ᱜᱮᱭᱟ᱾ ᱡᱟᱦᱟᱸ ᱫᱚ ᱦᱩᱭᱩᱜ ᱠᱟᱱᱟ ᱩᱢ ᱢᱟᱦᱟᱸ᱾ ᱯᱟᱹᱭᱞᱟᱹ ᱫᱤᱱ ᱫᱚᱥᱟᱨ ᱫᱤᱱ ᱫᱚ ᱥᱟᱹᱨᱫᱤ ᱢᱟᱦᱟᱸ ᱛᱟᱦᱮᱱ ᱠᱟᱱᱟ᱾ ᱟᱨ ᱛᱮᱥᱟᱨ ᱫᱤᱱ ᱫᱚ ᱱᱟᱜ ᱵᱟᱥᱠᱮ ᱢᱟᱦᱟᱸ ᱛᱟᱦᱮᱱ ᱠᱟᱱᱟ ᱾
ᱦᱳᱭ,
ᱟᱪᱪᱷᱟ ᱜᱚᱝᱠᱮ ᱟᱫᱚ ᱠᱟᱛᱷᱟ ᱦᱩᱭᱩᱜ ᱠᱟᱱᱟ᱾ ᱩᱢ ᱢᱟᱦᱟᱸ ᱫᱟᱹᱲ ᱩᱢ ᱢᱟᱦᱟᱸ ᱦᱤᱞᱳᱜ ᱫᱚ ᱱᱟᱠᱷᱟᱡ ᱾ ᱟᱹᱰᱤ ᱟᱭᱢᱟ ᱫᱤᱥᱚᱢ ᱨᱮᱜᱮ ᱥᱟᱱᱛᱟᱲ ᱠᱟᱱ ᱨᱮᱦᱚᱸᱵᱚᱱ ᱠᱟᱹᱴᱤᱡ ᱫᱚ, ᱟᱹᱨᱤᱪᱟᱹᱞᱤ ᱫᱚ ᱠᱟᱹᱴᱤᱡ ᱫᱚ ᱵᱷᱮᱜᱟᱨᱚᱜ ᱠᱟᱱ ᱜᱮᱛᱟᱵᱚᱱᱟ᱾ ᱟᱫᱚ ᱚᱱᱟ ᱵᱷᱮᱜᱟᱨ ᱜᱮ ᱠᱟᱹᱴᱤᱜ ᱵᱟᱰᱟᱭ ᱧᱚᱜ ᱥᱟᱱᱟᱧ ᱠᱟᱱᱟ? ᱦᱮᱸ ᱟᱯᱮ ᱥᱮᱫ ᱫᱚ ᱩᱢ ᱢᱟᱦᱟᱸ ᱦᱤᱞᱳᱜ ᱪᱮᱫ ᱠᱚ ᱪᱤᱠᱟᱹᱭᱟ? ᱟᱨ ᱚᱱᱟ ᱥᱟᱶᱛᱮ ᱟᱹᱞᱤᱧ ᱦᱚᱸᱞᱤᱧ ᱞᱟᱹᱭᱟᱞᱮ ᱥᱮᱫ ᱦᱚᱸ ᱩᱢ ᱢᱟᱦᱟᱸ ᱦᱤᱞᱳᱜ ᱫᱚ ᱪᱮᱫ ᱠᱚᱠᱚ ᱪᱤᱠᱟᱹᱭᱟᱠᱚ᱾ ᱟᱪᱪᱷᱟ ᱜᱚᱝᱠᱮ ᱛᱟᱦᱚᱞᱮ, ᱩᱢ ᱢᱟᱦᱟᱸ ᱦᱤᱞᱚᱜ ᱡᱚᱛᱚ ᱠᱷᱚᱱᱟᱜ ᱢᱟᱲᱟᱝ ᱨᱮᱫᱚ ᱠᱟᱹᱢᱤ ᱦᱚᱨᱟ ᱫᱚ ᱪᱮᱫ ᱛᱟᱦᱮᱱᱟ?
ᱩᱢ ᱢᱟᱦᱟᱸ ᱦᱤᱞᱳᱜ ᱫᱚ ᱡᱟᱦᱮᱨ ᱫᱟᱵ, ᱡᱚᱛᱚ ᱠᱷᱚᱭᱡ ᱢᱟᱲᱟᱝ ᱨᱮ ᱦᱩᱭᱩᱜᱼᱟ ᱾ ᱚᱱᱟᱫᱚ ᱛᱟᱨᱯᱚᱨ ᱦᱩᱭᱩᱜᱼᱟ ᱦᱩᱭᱩᱜ ᱠᱟᱱᱟ ᱩᱱ ᱦᱤᱞᱚᱜ ᱫᱚ ᱛᱮᱠᱮ ᱥᱚᱵᱚᱨ ᱩᱢ ᱢᱟᱦᱟᱸ ᱫᱚ ᱦᱩᱭᱩᱜᱼᱟ᱾ ᱥᱟᱡᱟᱣ ᱥᱟᱯᱲᱟᱣ ᱠᱚ ᱡᱚᱛᱚ ᱚᱱᱟ ᱠᱚ ᱦᱩᱭᱩᱜ ᱜᱮᱭᱟ ᱩᱢ ᱢᱟᱦᱟᱸ ᱦᱤᱞᱚᱜ ᱫᱚ᱾ ᱟᱨ ᱟᱹᱵᱤᱱ ᱥᱮᱡ ᱫᱚ ᱛᱟᱦᱚᱞᱮ ᱪᱮᱫᱞᱮᱠᱟ ᱦᱩᱭᱩᱜ ᱜᱮᱭᱟ?
ᱦᱳᱭ ᱜᱚᱝᱠᱮ ᱟᱫᱚ ᱟᱞᱮ ᱥᱮᱫ ᱦᱚᱸ ᱚᱱᱠᱟ ᱵᱷᱟᱵ ᱛᱮᱜᱮ ᱦᱩᱭᱩᱜᱼᱟ᱾ ᱢᱮᱱᱠᱷᱟᱱ ᱠᱟᱹᱴᱤᱡ ᱫᱚ ᱟᱹᱞᱤᱧ ᱫᱚ ᱠᱟᱹᱴᱤᱡ ᱞᱟᱹᱭ ᱯᱩᱥᱴᱟᱹᱣ ᱟᱵᱤᱱ ᱠᱟᱱᱟ ᱦᱳᱭᱥᱮ᱾ ᱩᱢ ᱢᱟᱦᱟᱸ ᱦᱤᱞᱳᱜ ᱫᱚ ᱡᱮᱢᱚᱱ ᱴᱟ ᱵᱤᱱ ᱞᱟᱹᱭ ᱠᱮᱜᱼᱟ᱾ ᱟᱹᱰᱤ ᱟᱭᱢᱟ ᱠᱟᱹᱢᱤ ᱜᱮ ᱛᱟᱦᱮᱱᱟ ᱟᱛᱳ ᱦᱚᱲᱟᱜ ᱫᱚ ᱦᱮᱸᱥᱮ, ᱚᱱᱟ ᱥᱟᱶ ᱛᱮ ᱱᱟᱭᱠᱮ ᱵᱟᱵᱟᱼᱟᱜ ᱦᱚᱸ ᱠᱟᱹᱢᱤ ᱫᱚ ᱛᱟᱦᱮᱱ ᱠᱟᱱ ᱜᱮᱛᱟᱭᱟ᱾ ᱟᱫᱚ ᱠᱟᱛᱷᱟ ᱦᱩᱭᱩᱜ ᱠᱟᱱᱟ, ᱩᱢ ᱢᱟᱦᱟᱸ ᱦᱤᱞᱳᱜ ᱫᱚ ᱟᱛᱳ ᱨᱮᱱ ᱡᱮ ᱥᱟᱱᱟᱢ ᱦᱚᱲ ᱜᱮ ᱛᱤᱠᱟᱹ ᱥᱚᱵᱚᱫᱟᱠᱚ᱾ ᱚᱱᱟ ᱥᱟᱶᱛᱮ ᱟᱛᱩᱨ ᱨᱮᱱ ᱡᱟᱦᱟᱸᱭ ᱜᱩᱱᱤ ᱜᱩᱨᱤᱵᱽ ᱠᱚ ᱢᱮᱱᱟᱜ ᱠᱚᱣᱟ, ᱥᱮ ᱟᱛᱳ ᱨᱮᱱ ᱠᱚᱲᱟ ᱜᱤᱫᱽᱨᱟᱹ ᱠᱚ ᱢᱮᱱᱟᱜ ᱠᱚᱣᱟ᱾ ᱩᱱᱠᱩ ᱫᱚ ᱥᱮᱛᱟᱜ ᱛᱮᱠᱚ ᱪᱟᱞᱟᱜ ᱟᱠᱚ ᱡᱟᱦᱮᱨ ᱛᱮᱠᱚ ᱪᱟᱞᱟᱜ ᱜᱮᱭᱟ ᱠᱚ ᱡᱟᱦᱮᱨ ᱨᱮ ᱪᱟᱞᱟᱣ ᱠᱟᱛᱮᱫ ᱟᱠᱚ ᱡᱟᱦᱮᱨ ᱠᱚ ᱫᱟᱵ ᱦᱩᱭᱩᱜ ᱛᱟᱠᱚᱣᱟ᱾ ᱟᱪᱪᱷᱟ ᱜᱚᱝᱠᱮ ᱤᱭᱟᱹ ᱟᱯᱮᱥᱮᱫ ᱫᱚ ᱛᱟᱦᱚᱞᱮ ᱡᱟᱦᱮᱨ ᱫᱟᱵ ᱫᱚ ᱚᱠᱚᱭ ᱠᱚ ᱫᱟᱵ ᱜᱮᱭᱟ ᱠᱚ?
ᱟᱞᱮ ᱥᱮᱫ ᱫᱚ ᱡᱟᱦᱮᱨ ᱫᱟᱵ ᱫᱚ ᱰᱟᱺᱝᱜᱣᱟᱹ ᱠᱚᱲᱟ ᱜᱤᱫᱽᱨᱟᱹ ᱜᱮ ᱠᱚ ᱫᱟᱵᱼᱟ᱾
ᱟᱪᱪᱷᱟ ᱦᱳᱭ ᱜᱚᱝᱠᱮ ᱮᱠᱫᱚᱢ ᱮᱠᱫᱚᱢ ᱟᱞᱮ ᱥᱮᱫ ᱦᱚᱸ ᱚᱱᱠᱟᱜᱮ ᱰᱟᱹᱜᱩᱣᱟᱹ ᱠᱚᱲᱟ ᱜᱤᱫᱽᱨᱟᱹ ᱠᱟᱱᱟ ᱡᱟᱦᱮᱨ ᱠᱚ ᱫᱟᱵᱟᱠᱚ ᱟᱫᱚ, ᱡᱟᱦᱮᱨ ᱠᱚᱠᱚ ᱫᱟᱯᱟ ᱥᱟᱹᱲᱤᱢ ᱠᱚᱠᱚ ᱤᱭᱟᱹᱫᱟᱵ ᱠᱮᱫᱟ ᱠᱚ ᱦᱮᱸ ᱥᱮ ᱛᱟᱨᱯᱚᱨ ᱚᱱᱟ ᱡᱟᱦᱮᱨ ᱠᱚᱠᱚ ᱥᱟᱯᱷᱟ ᱥᱟᱹᱯᱷᱤ ᱠᱮᱫᱟ ᱠᱚ ᱛᱟᱯᱚᱨ ᱟᱠᱷᱲᱟ ᱠᱚᱦᱚᱸ ᱠᱚ ᱥᱟᱡᱟᱣ ᱟᱠᱚ ᱚᱱᱟ ᱥᱟᱶᱛᱮ?
ᱦᱩᱸ
ᱱᱟᱭᱠᱮ ᱵᱟᱵᱟ ᱦᱚᱸ ᱜᱮᱡ ᱜᱩᱨᱤᱡᱟᱭ ᱥᱮ ᱥᱩᱱᱩᱢᱟᱭ ᱥᱩᱱᱩᱢ ᱥᱤᱸᱫᱩᱨᱮ ᱟᱬᱜᱳᱭᱟᱭ ᱛᱟᱨᱯᱚᱨᱮ ᱱᱟᱜ ᱮᱱᱦᱤᱞᱳᱜ ᱫᱚ ᱚᱱᱟ ᱡᱟᱦᱮᱨ ᱫᱟᱵ ᱞᱟᱹᱜᱤᱫ ᱫᱚ ᱢᱤᱫ ᱴᱩᱠᱩᱡ ᱦᱟᱺᱰᱤ ᱦᱚᱸ ᱛᱟᱦᱮᱱ ᱠᱟᱱ ᱜᱮᱭᱟ᱾ ᱟᱪᱪᱷᱟ ᱜᱚᱝᱠᱮ ᱛᱟᱦᱚᱞᱮ ᱟᱯᱮ ᱥᱮᱫ ᱫᱚ ᱢᱤᱫ ᱴᱤᱠᱩᱡ ᱦᱟᱺᱰᱤ ᱫᱚ ᱧᱟᱢᱚᱜ ᱟᱥᱮ ᱵᱟᱝ?
ᱧᱟᱢᱚᱜ ᱜᱮᱭᱟ ᱚᱱᱟ ᱫᱚ ᱚᱱᱟ ᱫᱚ ᱟᱵᱚᱣᱟᱜ ᱫᱚ ᱪᱟᱞᱟᱜ ᱟᱛᱚ ᱡᱮᱦᱮᱛᱩ ᱟᱵᱚᱣᱟᱜ ᱫᱚ ᱡᱷᱚᱛᱚ ᱜᱮ ᱮᱠᱤ ᱜᱮᱭᱟ ᱛᱟᱦᱚᱞᱮ ᱛᱟᱦᱮᱱᱟ᱾ ᱟᱵᱚᱣᱟᱜ ᱫᱚ
ᱮᱠᱫᱚᱢ ᱮᱠᱫᱚᱢ ᱟᱫᱚ ᱜᱚᱢᱠᱮ ᱡᱟᱦᱟᱸ ᱞᱤᱧ ᱢᱮᱱᱮᱫ ᱛᱟᱦᱮᱸᱫ-ᱟ ᱟᱫᱚ ᱡᱟᱦᱮᱨ ᱫᱟᱵ ᱥᱮ ᱡᱟᱦᱮᱨ ᱨᱮᱱᱟᱜ ᱠᱟᱹᱢᱤ ᱦᱚᱨᱟ ᱠᱚᱻ ᱪᱟᱵᱟ ᱠᱟᱛᱮᱫ ᱟᱨᱚ ᱟᱫᱚ ᱚᱱᱟ ᱟᱛᱳ ᱨᱮᱱ ᱡᱟᱦᱟᱸᱭ ᱢᱮᱱᱟᱜ ᱠᱚᱣᱟ ᱠᱚᱲᱟ ᱜᱤᱫᱽᱨᱟᱹ ᱠᱚᱲᱟ ᱜᱤᱫᱽᱨᱟᱹ ᱠᱚ ᱥᱮ ᱠᱚᱲᱟ ᱦᱚᱯᱚᱱ ᱠᱚ ᱩᱱᱠᱩ ᱫᱚ ᱠᱚ ᱪᱟᱞᱟᱜ ᱟᱠᱚ ᱵᱤᱨ ᱥᱮᱸᱫᱽᱨᱟ ᱠᱚ ᱪᱟᱞᱟᱜ ᱜᱮᱭᱟ ᱠᱚ ᱟᱫᱚ ᱥᱮᱸᱫᱽᱨᱟ ᱡᱟᱦᱟᱸ ᱛᱤᱱᱟᱹ ᱡᱤᱭᱟᱹᱞᱤ ᱟᱹᱜᱩ ᱠᱚᱣᱟ ᱟᱫᱚ ᱱᱟᱜ ᱥᱤᱸᱜᱟᱹᱲ ᱦᱟᱸᱜ ᱢᱟᱹᱡᱷᱤ ᱚᱲᱟᱜ ᱛᱮ ᱟᱹᱜᱩ ᱠᱚᱣᱟ ᱠᱚ ᱦᱮᱸᱥᱮ ᱢᱟᱹᱡᱷᱤ ᱚᱲᱟᱜ ᱟᱹᱜᱩ ᱠᱟᱛᱮᱫ ᱚᱸᱰᱮ ᱜᱮᱠᱚ ᱥᱟᱱᱟᱢ ᱠᱚᱜᱮ ᱠᱚ ᱡᱚᱢ ᱢᱤᱫᱚᱜ ᱛᱮ ᱠᱚ ᱛᱟᱯᱚᱨ ᱧᱤᱫᱟᱹ ᱵᱮᱲᱟ ᱨᱮᱱᱟᱜ ᱵᱚᱸᱜᱟ ᱵᱩᱨᱩ ᱥᱮ ᱵᱚᱸᱜᱟ ᱵᱩᱨᱩ ᱨᱮᱱᱟᱜ ᱠᱟᱹᱢᱤ ᱦᱚᱨᱟ ᱠᱚ ᱟᱬᱜᱚᱜ-ᱟ᱾
ᱦᱳᱭ ᱟᱹᱞᱤᱧ ᱥᱮᱫ ᱦᱚᱸ ᱚᱱᱠᱟ ᱜᱮ ᱦᱩᱭᱩᱜ᱾
ᱟᱫᱚ ᱵᱚᱸᱜᱟ ᱵᱩᱨᱩ ᱠᱟᱹᱢᱤ ᱦᱚᱨᱟ ᱫᱚ ᱪᱮᱫ ᱞᱮᱠᱟ ᱦᱩᱭᱩᱜ-ᱟ ᱵᱚᱸᱜᱟ ᱵᱩᱨᱩ ᱟᱬᱜᱚ ᱠᱟᱛᱮᱫ ᱵᱚᱸᱜᱟ ᱵᱩᱨᱩ ᱠᱚ ᱧᱮᱞ ᱛᱟᱠᱚᱣᱟ ᱟᱠᱚᱣᱟᱜ ᱥᱟᱯᱟᱵ ᱠᱚ ᱥᱮ ᱟᱠᱚᱣᱟᱜ ᱡᱟᱦᱮᱨ ᱠᱚ ᱧᱮᱞ ᱥᱟᱢᱴᱟᱣ ᱛᱟᱠᱚᱣᱟ ᱠᱚ ᱚᱠᱟ ᱨᱮ ᱵᱩᱜᱤ ᱜᱮᱭᱟ ᱥᱮ ᱵᱟᱹᱲᱤᱡ ᱜᱮᱭᱟ᱾ ᱥᱮ ᱡᱚᱛᱚᱣᱟᱜ ᱜᱮ ᱜᱟᱱ ᱠᱟᱱᱟ ᱥᱮ ᱵᱟᱝ ᱜᱟᱱ ᱠᱟᱱᱟ ᱦᱮᱸ ᱥᱮ ᱛᱳ ᱩᱢ ᱢᱟᱦᱟ ᱦᱤᱞᱳᱜ ᱫᱚ ᱚᱱᱟ ᱠᱚ ᱧᱮᱞ ᱠᱟᱛᱮᱜ ᱟᱫᱚ ᱢᱤᱫ ᱧᱤᱫᱟᱹ ᱱᱟᱜ ᱠᱷᱟᱡ ᱠᱚ ᱨᱩ ᱟᱸᱜᱟᱭᱟ ᱠᱚ ᱥᱮ ᱥᱮᱨᱮᱧ ᱟᱸᱜᱟᱭ ᱟᱠᱚ᱾ ᱟᱛᱳ ᱨᱮᱱ ᱥᱟᱱᱟᱢ ᱦᱚᱲ ᱜᱮ ᱟᱫᱚ ᱚᱱᱟ ᱫᱚᱥᱟᱨ ᱠᱷᱟᱡ ᱜᱮ ᱟᱫᱚ ᱥᱟᱹᱨᱫᱤ ᱢᱟᱦᱟ ᱮᱦᱚᱵᱚᱜ ᱠᱟᱱᱟ᱾
ᱦᱳᱭ
ᱟᱫᱚ ᱥᱟᱹᱨᱫᱤ ᱢᱟᱦᱟ ᱨᱮ ᱛᱚᱠᱷᱚᱱ ᱫᱚ ᱟᱛᱳ ᱨᱮᱱ ᱥᱟᱱᱟᱢ ᱦᱚᱲ ᱠᱚ ᱜᱮ ᱟᱫᱚ ᱥᱮᱛᱟᱜ ᱥᱮᱛᱟᱜ ᱛᱳᱯᱳ ᱠᱟᱛᱮᱫ ᱟᱫᱚ ᱫᱤᱥᱚᱢ ᱡᱚᱛᱚ ᱦᱚᱲ ᱜᱮ ᱱᱟᱭᱠᱮ ᱚᱲᱟᱜ ᱛᱮᱠᱚ ᱪᱟᱞᱟᱜ ᱟᱠᱚ ᱱᱟᱭᱠᱮ ᱚᱲᱟᱜ ᱪᱟᱞᱟᱣ ᱠᱟᱛᱮ ᱱᱟᱦᱟᱜ ᱵᱚᱸᱜᱟ ᱵᱩᱨᱩ ᱠᱚ ᱟᱬᱜᱳ ᱠᱚᱣᱟ ᱠᱚ ᱛᱩᱢᱫᱟᱜ ᱴᱟᱢᱟᱠ ᱟᱨ ᱥᱮᱨᱮᱧ ᱦᱚ ᱠᱚ ᱟᱬᱜᱚ ᱠᱚᱣᱟ ᱵᱚᱸᱜᱟ ᱵᱩᱨᱩ ᱟᱫᱚ? ᱵᱚᱸᱜᱟ-ᱵᱩᱨᱩ ᱟᱫᱚ ᱟᱯᱟᱱ ᱟᱹᱯᱤᱱ ᱥᱟᱯᱟᱵ ᱠᱚ ᱥᱟᱵ ᱠᱟᱛᱮᱫ ᱥᱮ ᱫᱟᱲᱮ ᱠᱚᱦᱚᱸ ᱤᱫᱤ ᱠᱟᱛᱮᱫ ᱠᱚ ᱪᱟᱞᱟᱜ ᱟᱠᱚ ᱟᱛᱳ ᱦᱚᱲ ᱠᱚᱦᱚᱸ ᱟᱫᱚ ᱥᱟᱱᱟᱢ ᱠᱚᱜᱮ ᱟᱫᱚ ᱡᱟᱦᱮᱨ ᱛᱮᱠᱚ ᱪᱟᱞᱟᱜ ᱜᱮᱭᱟ ᱠᱚ ᱡᱟᱦᱮᱨ ᱪᱟᱞᱟᱣ ᱠᱟᱛᱮᱜ ᱱᱠᱤᱱ ᱦᱚᱸ ᱵᱚᱸᱜᱟ ᱵᱩᱨᱩᱭ ᱠᱟᱛᱮ ᱟᱨᱦᱚᱸ ᱮᱭᱟᱭ ᱵᱚᱸᱜᱟ ᱥᱟᱶᱛᱮ ᱟᱫᱚ ᱡᱟᱦᱟᱸᱭ ᱫᱟᱲᱮ ᱠᱚᱦᱚᱸ ᱢᱮᱱᱟᱜ ᱠᱚᱣᱟ ᱩᱱᱠᱩ ᱦᱚ ᱠᱚ ᱵᱚᱸᱜᱟ ᱠᱚᱣᱟ ᱟᱨᱦᱚᱸ ᱱᱟᱜ ᱠᱷᱟᱱ ᱥᱟᱹᱨᱫᱤ ᱢᱟᱦᱟ ᱦᱤᱞᱳᱜ ᱫᱚ ᱚᱱᱟ ᱥᱤᱧ ᱵᱮᱲᱟ ᱡᱟᱦᱟᱸ ᱦᱩᱭᱱᱟ ᱠᱟᱹᱢᱤ ᱥᱮ ᱵᱚᱸᱜᱟ ᱵᱩᱨᱩ ᱦᱩᱭᱱᱟ ᱚᱱᱟ ᱡᱚᱛᱚ ᱠᱤᱪᱷᱩ ᱥᱚᱲᱮ ᱩᱸ ᱡᱟᱦᱟᱱᱟᱜ ᱵᱮᱱᱟᱣ ᱠᱮᱫ ᱥᱚᱲᱮ ᱵᱟᱵᱚᱫ ᱵᱮᱱᱟᱣ ᱠᱮᱫᱟ ᱠᱚ ᱦᱮᱸ ᱥᱮ ᱚᱱᱟ ᱠᱚ ᱡᱚᱛᱚ ᱜᱮ ᱟᱛᱳ ᱨᱮᱱ ᱡᱚᱛᱚ ᱡᱚᱢ ᱢᱤᱫ ᱠᱟᱛᱮᱫ ᱟᱫᱚ ᱥᱤᱸᱜᱟᱹᱲ ᱵᱮᱲᱟ ᱟᱨᱦᱚᱸ ᱱᱟᱭᱠᱮ ᱡᱟᱦᱮᱨ ᱠᱷᱚᱱᱟᱜ ᱟᱫᱚ ᱟᱹᱜᱩ ᱦᱩᱭᱩᱼᱟ᱾ ᱟᱫᱚ ᱡᱟᱦᱮᱨ ᱟᱜᱩ ᱥᱚᱢᱚᱭ ᱟᱸ ᱟᱸᱻ ᱜᱚᱝᱠᱮ ᱱᱚᱛᱮ ᱫᱚ ᱱᱟᱜ ᱠᱷᱟᱡ᱾ ᱱᱟᱭᱠᱮ ᱫᱚ ᱚᱱᱟ ᱵᱟᱦᱟᱭ ᱟᱹᱜᱩ ᱛᱚᱨᱟᱭᱟᱭ ᱟᱫᱚ ᱵᱟᱦᱟᱨ ᱨᱮ ᱟᱫᱚ ᱡᱟᱸᱜᱟ ᱡᱚᱠᱷᱚᱡ ᱠᱚ ᱟᱹᱵᱩᱜᱚᱜ ᱠᱚᱣᱟᱠᱚ ᱟᱹᱛᱩ ᱨᱮᱱ ᱠᱩᱲᱤ ᱜᱤᱫᱽᱨᱟᱹ ᱢᱟᱹᱭ ᱠᱚ᱾ ᱡᱚᱠᱷᱚᱡ ᱱᱟᱭᱠᱮ ᱵᱟᱵᱟ ᱡᱟᱶᱟ ᱟᱵᱩᱜ ᱦᱩᱭᱩᱜ ᱛᱚᱠᱷᱚᱡ ᱫᱚ ᱥᱟᱨᱡᱚᱢ ᱵᱟᱦᱟ ᱥᱮ ᱡᱟᱦᱟᱸ ᱜᱮ ᱟᱫᱚᱭ ᱜᱩᱪᱷᱟᱣᱟᱠᱚᱣᱟ᱾
ᱢᱤᱫ
ᱦᱳᱭ ᱜᱚᱝᱠᱮ ᱟᱪᱪᱷᱟ ᱟᱪᱪᱷᱟ ᱜᱚᱝᱠᱮ ᱛᱟᱦᱞᱮ ᱤᱭᱟᱹ ᱟᱯᱮ ᱥᱮᱫ ᱛᱟᱦᱚᱞᱮ ᱵᱟᱥᱠᱮ ᱢᱟᱦᱟ ᱦᱤᱞᱚᱜ᱾ ᱪᱮᱫᱠᱟᱯᱮ ᱱᱟᱣ ᱜᱮᱭᱟ ᱟᱸᱡᱚᱢᱮᱫᱼᱟ ᱵᱤᱱ?
ᱦᱮᱸ ᱟᱸᱡᱚᱢ ᱫᱟᱞᱮ᱾
ᱦᱮᱞᱳ